ᱦᱮᱞᱳ ᱦᱸ, ᱡᱚᱦᱟᱨ ᱦᱮᱸ ᱡᱚᱦᱟᱨ ᱜᱮ ᱾
ᱡᱚᱦᱟᱨ ᱜᱮ ᱟᱸᱡᱚᱢᱚᱜ ᱠᱟᱱᱟ ᱛᱚ?
ᱦᱮᱸ ᱨᱚᱲ ᱠᱚᱦᱚᱸ ᱵᱮᱥ ᱵᱷᱟᱞᱮ ᱜᱮ ᱟᱸᱡᱚᱢᱚᱜ ᱠᱟᱱᱟ᱾ ᱟᱹᱞᱤᱧᱟᱜ ᱨᱚᱲ ᱚᱠᱟ ᱞᱮᱠᱟ ᱵᱮᱤᱱ ᱟᱸᱡᱚᱢᱮᱜᱼᱟ?
ᱦᱮᱸ ᱟᱵᱤᱱᱟᱜ ᱨᱚᱲ ᱠᱚᱦᱚᱸ ᱞᱤᱧ ᱟᱸᱡᱚᱢᱮᱜ ᱜᱮᱭᱟ᱾
ᱛᱟᱦᱚᱞᱮ ᱢᱚᱡᱽ ᱵᱟᱲᱟ ᱜᱮᱛᱚ?
ᱦᱮᱸ ᱢᱚᱡᱽ ᱵᱟᱲᱟ ᱜᱮ, ᱟᱵᱮᱱ ᱜᱮ ᱪᱮᱫ
ᱦᱸᱻ ᱟᱹᱞᱤᱧ ᱦᱚᱸ ᱱᱤᱭᱟᱹ ᱜᱷᱟᱹᱲᱤᱡ ᱫᱚ ᱪᱟᱸᱫᱳ ᱠᱚᱣᱟᱜ ᱫᱟᱭᱟ ᱫᱩᱞᱟᱹᱲᱛᱮ ᱟᱹᱰᱤ ᱵᱮᱥ ᱜᱮ ᱢᱮᱱᱟᱜ ᱞᱤᱧᱟᱹ
ᱚᱸᱻ ᱟᱪᱪᱷᱟ᱾
ᱛᱚ ᱢᱮᱱᱮᱜ ᱠᱟᱱᱟᱞᱤᱧ ᱪᱮᱫ ᱪᱮᱠᱟ ᱦᱩᱭᱩᱜ ᱠᱟᱱᱟ ᱱᱮᱛᱟᱨ ᱫᱚ ᱠᱟᱹᱢᱤ ᱠᱟᱡᱽ ᱠᱚᱫᱚ?
ᱦᱳᱭ ᱤᱥᱤᱱ ᱵᱟᱥᱟᱝ ᱦᱩᱭ ᱠᱟᱱᱟ ᱟᱫᱚ ᱪᱮᱜ ᱜᱮ ᱵᱟᱝ ᱚᱲᱟᱜ ᱠᱚᱨᱮ ᱫᱩᱲᱩᱵ ᱵᱟᱲᱟ ᱦᱩᱭ ᱠᱟᱱᱟ᱾
ᱚᱻᱟᱪᱪᱷᱟᱻᱟᱪᱪᱷᱟ᱾
ᱟᱨ ᱟᱵᱤᱱ ᱫᱚ ᱪᱮᱫ ᱠᱚᱵᱤᱱ ᱪᱤᱠᱟᱹᱭᱮᱜ ᱜᱮᱭᱟ?
ᱪᱮᱜ ᱦᱚᱸ ᱵᱟᱝ ᱱᱚᱜᱼᱚᱭ ᱛᱷᱚᱲᱟ ᱮᱢᱱᱤᱜ ᱜᱮ ᱚᱱᱛᱮ ᱫᱟᱸᱬᱟ ᱵᱟᱲᱟᱟᱭ ᱦᱮᱡ ᱦᱩᱭ ᱠᱟᱱᱟ ᱥᱚᱲᱚᱠ ᱥᱮᱫ ᱦᱟᱸᱜ᱾ ᱵᱤᱠᱮᱞ ᱴᱟᱭᱤᱢ ᱫᱚ ᱪᱮᱠᱟ ᱞᱮᱠᱟᱱ ᱪᱮᱫ ᱦᱚᱸ ᱵᱟᱹᱱᱩᱜᱼᱟ ᱠᱷᱞᱟᱹᱤ ᱤᱭᱟᱹ ᱢᱮᱱᱟᱜᱼᱟ ᱛᱚ᱾
ᱦᱮᱸ ᱚᱱᱟᱢᱟ ᱠᱟᱛᱷᱟ ᱠᱟᱱ ᱜᱮᱭᱟ᱾
ᱦ᱾ ᱟᱫᱚ ᱵᱤᱠᱮᱞ ᱵᱮᱲᱟ ᱫᱚ ᱠᱟᱹᱴᱤᱡ ᱛᱷᱚᱲᱟ ᱯᱷᱩᱴᱵᱚᱞ ᱠᱷᱮᱹᱞ ᱠᱚ ᱪᱟᱞᱟᱣ ᱵᱟᱲᱟ ᱦᱩᱭᱩᱜ ᱠᱟᱱ ᱛᱟᱦᱮᱸᱱᱟ ᱟᱫᱚ ᱛᱮᱦᱮᱧ ᱫᱚ ᱠᱟᱹᱴᱤᱡ ᱱᱚᱱᱛᱮ ᱦᱟᱹᱴᱭᱟᱹ ᱞᱟᱜᱟᱣ ᱠᱟᱱᱟ, ᱟᱫᱚ ᱦᱟᱹᱴᱭᱟᱹ ᱤᱭᱟᱹ ᱛᱮᱱᱟᱜ ᱛᱮᱦᱤᱧ ᱫᱚ ᱦᱟᱹᱴᱤᱭᱹ ᱫᱤᱱ ᱫᱚ ᱢᱟᱱᱮ ᱵᱟᱫ ᱡᱚᱛᱚ ᱦᱚᱲ ᱜᱮᱠᱚ, ᱥᱟᱦᱟᱣ ᱫᱟᱲᱮ ᱭᱟᱠᱚ ᱛᱚ ᱪᱤᱠᱟᱹᱭᱟᱠᱚ ᱛᱚ ᱚᱱᱟ ᱠᱚ ᱡᱩᱫᱤ ᱦᱟᱹᱴᱭᱟᱹ ᱫᱤᱱ ᱫᱚ ᱱᱟᱦᱟᱜ ᱵᱟᱫ ᱜᱮ ᱪᱟᱞᱟᱜ ᱛᱚ ᱟᱫᱚ ᱚᱱᱟ ᱤᱭᱟᱹᱛᱮ ᱛᱮᱦᱧ ᱫᱚ ᱦᱮᱜᱼᱮ ᱚᱱᱛᱮᱦᱮᱸᱜ ᱦᱩᱭ ᱠᱟᱱᱟ᱾ ᱵᱟᱠᱷᱟ ᱫᱚ ᱱᱟᱜ ᱵᱤᱠᱮᱞ ᱥᱮᱮᱫ ᱠᱟᱛᱮᱜ ᱫᱚ ᱛᱷᱚᱲᱟ ᱯᱷᱩᱴᱵᱚᱞ ᱠᱷ ᱜᱮ ᱪᱟᱞᱟᱣ ᱵᱟᱲᱟᱜ
ᱦᱮᱸ ᱪᱮᱫ ᱵᱮᱱ ᱢᱮᱱ ᱠᱮᱫᱟ ᱚᱱᱟᱜᱤ ᱵᱩᱡ ᱜᱮ ᱟᱞᱤᱧ ᱵᱟᱹᱞᱤᱧ ᱵᱩᱡᱷᱟᱹᱣ ᱫᱟᱲᱮᱟ ᱫᱟ᱾
ᱪᱮᱫ ᱡᱤᱱᱤᱥ ᱵᱟᱵᱤᱱ ᱵᱩᱡᱷᱟᱹᱣ ᱫᱟᱲᱮᱭᱟᱫᱟ?
ᱚᱱᱮ ᱡᱟᱦᱟᱸ ᱵᱤᱱ ᱞᱟᱹᱭ ᱠᱮᱜ ᱚᱱᱟ ᱞᱟᱦᱟ?
ᱦᱟᱹᱴᱤᱭᱟᱹ ᱥᱮ ᱪᱮᱜ ᱞᱤᱧ
ᱦᱮᱸᱻᱦᱮᱸᱻᱚᱱᱟ ᱫᱚ ᱪᱮᱫ ᱠᱚ ᱦᱮᱸ ᱚᱱᱟ ᱜᱮᱵᱮᱱ ᱢᱮᱱ ᱠᱮᱫᱟ ᱚᱱᱟ ᱫᱚ ᱪᱮᱫ ᱠᱚ ᱢᱮᱱᱟ?
ᱦᱟᱹᱴᱤᱭᱟᱹ ᱢᱟᱱᱮ ᱡᱮᱴᱟ ᱵᱟᱡᱟᱨ ᱯᱮ ᱢᱮᱛᱟᱜᱼᱟ, ᱥᱮ ᱵᱟᱝ? ᱟᱯᱮ ᱫᱚ ᱢᱟᱨᱠᱮᱴ ᱢᱟᱨᱠᱮᱴ ᱟᱨᱠᱤ ᱡᱮᱢᱚᱱ ᱢᱤᱫᱴᱮᱱ ᱡᱮᱢᱚᱱ ᱢᱤᱫᱴᱮᱱ ᱥᱚᱯᱛᱟ ᱨᱮ ᱢᱤᱜ ᱫᱤᱱ ᱫᱚ ᱟᱹᱰᱤ ᱞᱟᱹᱴᱩ ᱞᱟᱴᱩ ᱧᱚᱜ ᱜᱮ ᱢᱟᱨᱠᱮᱴ ᱦᱩᱭᱩᱜᱼᱟ ᱥᱮ᱾
ᱦᱮᱸ
ᱦᱳᱭ ᱟᱞᱮ ᱥᱮᱫ ᱫᱚ ᱱᱟᱜ ᱚᱱᱟᱜᱮ ᱦᱟᱹᱴᱭᱟᱹ ᱜᱮ ᱠᱚ ᱢᱮᱛᱟᱜᱼᱟ᱾ ᱠᱤᱪᱷᱩ ᱠᱤᱪᱷᱩ ᱦᱚᱲ ᱫᱚ ᱦᱟᱹᱴᱭᱟᱹ ᱠᱚ ᱢᱮᱛᱟᱜᱼᱟ᱾ ᱦᱮᱸ ᱠᱤᱪᱷᱩ ᱠᱤᱪᱷᱩ ᱦᱚᱲ ᱫᱚ ᱦᱟᱹᱴᱤᱭᱟᱹ ᱠᱚ ᱢᱮᱛᱟᱜᱼᱟ᱾ ᱠᱤᱪᱷᱩ ᱠᱤᱪᱷᱩ ᱫᱚ ᱵᱟᱡᱟᱨ ᱠᱚ ᱢᱮᱛᱟᱜᱼᱟ᱾ ᱩᱱ ᱫᱚ ᱱᱟᱦᱟᱜ ᱛᱚ ᱟᱯᱮ ᱥᱮᱫ ᱫᱚ ᱱᱟᱦᱟᱜ ᱪᱮᱫ ᱠᱚ ᱢᱮᱛᱟᱜ ᱛᱮ?
ᱟᱞᱮ ᱥᱮᱫ ᱫᱚ ᱦᱟᱴ ᱠᱚ ᱢᱮᱛᱟᱜᱼᱟ᱾ ᱡᱟᱦᱟᱸᱭ ᱱᱚᱝᱠᱟ ᱥᱚᱵᱽᱡᱤ ᱠᱚ ᱟᱱᱟᱡ ᱠᱚᱠᱚ ᱟᱹᱠᱷᱨᱤᱧᱟ, ᱡᱮᱢᱚᱱ
ᱦᱳᱭᱻᱦᱳᱭᱻᱦᱳᱭᱻᱦᱳᱭᱻᱚᱱᱟᱜᱮ᱾ ᱱᱟᱦᱟᱜ ᱚᱱᱟ ᱫᱚ ᱟᱯᱮ ᱫᱚ ᱦᱟᱴ ᱯᱮ ᱢᱮᱛᱟᱜᱼᱟ ᱵᱟᱝ?
ᱦᱮᱸᱻ᱾
ᱦᱮᱸ ᱟᱞᱮ ᱥᱮᱫ ᱫᱚ ᱱᱟᱦᱟᱜ ᱦᱟᱹᱴᱤᱭᱟᱹᱠᱚ ᱢᱮᱛᱟᱜᱼᱟ᱾ ᱠᱤᱪᱷᱩ ᱚᱱᱮ ᱫᱤᱠᱩ ᱪᱷᱟᱹᱛᱤᱠ ᱠᱚ ᱢᱮᱱᱟᱜ ᱠᱚᱣᱟ ᱛᱚ ᱩᱱᱠᱩ ᱦᱚᱸ ᱚᱱᱟ ᱫᱚᱠᱚ ᱨᱚᱦᱚᱲ ᱵᱟᱲᱟᱭ ᱜᱮᱭᱟ ᱦᱟᱹᱴᱤᱭᱟᱹ ᱜᱮ᱾ ᱛᱚ ᱚᱱᱟ ᱠᱟᱛᱤᱨ ᱛᱮ ᱱᱟᱦᱟᱜ ᱟᱞᱮ ᱩᱱᱠᱩᱦᱚᱸ ᱢᱟᱱᱮ ᱨᱚᱲ ᱠᱟᱛᱮ ᱩᱱᱠᱩᱣᱟᱜ ᱤᱭᱟᱹ ᱞᱮᱠᱟ ᱜᱮ ᱪᱟᱞᱟᱣ ᱱᱟ᱾
ᱚᱸᱻ
ᱢᱤᱫ ᱜᱮᱞᱤᱧ ᱛᱟᱦᱚᱞᱮ ᱤᱥᱤᱱ ᱵᱟᱥᱟᱝ ᱫᱚ ᱦᱩᱭ ᱵᱟᱲᱟᱭ ᱮᱱᱟ ᱵᱟᱝ?
ᱦᱮᱸ ᱤᱥᱤᱱ ᱵᱟᱥᱟᱝ ᱟᱫᱚ ᱫᱚᱢᱮ ᱩᱫᱜᱟᱹᱨ᱾ ᱫᱚᱢᱮ ᱧᱤᱫᱟᱹ ᱵᱮᱲᱟ ᱫᱚᱢᱮ ᱚᱵᱤᱫᱟ ᱜᱮᱞᱤᱧ ᱵᱩᱡᱟ ᱤᱥᱤᱱ ᱠᱚᱦᱚᱸ ᱵᱮᱡᱟ ᱜᱮᱭᱟ ᱟᱨᱠᱤ
ᱦᱮᱸ ᱮᱱᱛᱮᱫ ᱟᱹᱰᱤ ᱫᱚᱢᱮ ᱜᱚᱨᱚᱢ ᱮᱢ ᱫᱟ ᱵᱟᱝ ᱚᱱᱟ ᱤᱭᱟᱹᱛᱮ ᱱᱟᱱᱟᱜ ᱠᱟᱹᱴᱤᱡ ᱡᱩᱫᱟᱹ ᱧᱚᱜ ᱟᱹᱭᱠᱟᱹᱜᱼᱟ ᱛᱟᱦᱚᱞᱮ ᱪᱮᱫ ᱩᱛᱩ ᱛᱮᱭᱟᱜ ᱠᱚᱫᱚ ᱱᱟᱦᱟᱜ ᱪᱮᱫ ᱵᱮᱱ ᱵᱮᱱᱟᱣ ᱜᱮᱭᱟ
ᱟᱨᱟᱜ ᱞᱤᱧ ᱵᱷᱟᱹᱡᱤᱭ ᱠᱟᱫᱟ ᱟᱨ ᱵᱮᱸᱜᱟᱲ ᱠᱚ ᱛᱟᱦᱮᱸ ᱠᱟᱱ ᱜᱮᱭᱟ ᱚᱲᱟᱜ ᱨᱮᱱᱟᱜ ᱜᱮ ᱟᱫᱚ ᱚᱱᱟᱠᱚ ᱩᱛᱩ ᱦᱩᱭ ᱟᱠᱟᱱᱟ ᱵᱮᱸᱜᱟᱲ ᱟᱨ ᱟᱞᱩ ᱜᱮ ᱩᱛᱩ ᱦᱩᱭ ᱟᱠᱟᱱᱟ
ᱟᱪᱪᱷᱟ ᱟᱪᱪᱷᱟ ᱚᱱᱟ ᱦᱚᱸ ᱵᱮᱥ ᱵᱷᱟᱞᱮ ᱩᱛᱩ ᱠᱟᱱ ᱜᱮᱭᱟ ᱱᱟᱜ
ᱦᱮᱸ ᱟᱨ ᱟᱯᱮ ᱫᱚ ᱛᱟᱦᱚᱞᱮ ᱟᱱᱟᱡ ᱠᱚᱫᱚ ᱯᱮ ᱨᱚᱦᱚᱭ ᱟᱠᱟᱫᱟ ᱥᱮ ᱵᱟᱝ
ᱦᱮᱸ ᱟᱞᱮ ᱠᱚᱫᱚ ᱚᱱᱟ ᱠᱚᱫᱚ ᱠᱚ ᱨᱚᱦᱚᱭ ᱟᱠᱟᱜ ᱜᱮᱭᱟ ᱟᱞᱮ ᱥᱮᱫ ᱫᱚ
ᱪᱮᱫ ᱠᱚᱯᱮ ᱪᱟᱥ ᱨᱚᱦᱚᱭ ᱜᱮᱭᱟ ᱛᱟᱦᱚᱞᱮ
ᱨᱚᱦᱚᱭ ᱵᱚᱞᱛᱮ ᱫᱚ ᱱᱤᱭᱟᱹ ᱩᱛᱩ ᱛᱮᱭᱟᱜ ᱠᱚᱫᱚ ᱡᱚᱛᱚ ᱠᱤᱪᱷᱩ ᱜᱮᱞᱮ ᱨᱚᱦᱚᱭᱟ ᱠᱚᱢ ᱵᱤᱥᱤ ᱠᱟᱛᱮᱫ ᱱᱟᱜ ᱡᱷᱤᱸᱜᱟᱹ ᱦᱩᱛᱟ ᱟᱞᱩ ᱵᱮᱸᱜᱟᱲ ᱛᱟᱨᱟᱯᱚᱨᱮ ᱡᱟᱦᱟᱸ ᱵᱷᱤᱱᱰᱤ ᱠᱚ ᱢᱮᱛᱟᱜ ᱠᱟᱱᱟ ᱠᱷᱤᱨᱟᱹ
ᱦᱩᱸ
ᱚᱱᱟ ᱠᱚᱨᱮ ᱠᱚᱢ ᱵᱮᱥᱤ ᱠᱟᱛᱮ ᱱᱟᱜ ᱡᱚᱛᱚ ᱜᱮᱞᱮ ᱤᱭᱟᱹᱭᱟ ᱟᱨᱠᱤ ᱢᱟᱹᱨᱤᱪ ᱠᱚ ᱱᱟᱦᱟᱜ ᱢᱟᱹᱨᱤᱪ ᱫᱚ ᱱᱤᱛᱚᱜ ᱫᱚ ᱥᱤᱡᱤᱱ ᱫᱚ ᱵᱟᱝ ᱠᱟᱱᱟ ᱛᱚ ᱚᱱᱟ ᱤᱭᱟᱹᱛᱮ ᱢᱟᱹᱨᱤᱪ ᱠᱚᱫᱚ ᱵᱟᱹᱱᱩᱜᱼᱟ ᱱᱤᱛᱚᱜ ᱫᱚ ᱱᱟᱦᱟᱜ ᱦᱮᱸ ᱱᱤᱛᱚᱜ ᱫᱚ ᱡᱷᱤᱸᱜᱟᱹ ᱟᱨ ᱵᱩᱨᱵᱩᱴᱤ ᱚᱱᱟ ᱠᱚᱜᱮ ᱱᱟᱦᱟᱜ ᱨᱚᱦᱚᱭ ᱫᱚ ᱦᱩᱭ ᱟᱠᱟᱱᱟ ᱟᱨᱠᱤ
ᱱᱚᱝᱠᱟ ᱚᱲᱟᱜ ᱡᱚᱢ ᱥᱩᱢᱩᱝ ᱥᱮ ᱵᱟᱡᱟᱨ ᱤᱫᱤ ᱥᱩᱢᱩᱱ ᱦᱚᱸ
ᱵᱟᱝ ᱢᱟᱱᱮ ᱡᱚᱢ ᱥᱩᱢᱩᱝ ᱦᱚᱸ ᱟᱨ ᱵᱟᱡᱟᱨ ᱤᱫᱤ ᱥᱩᱢᱩᱝ ᱦᱚᱸ ᱵᱟᱱᱟᱨ ᱜᱮ ᱟᱨᱠᱤ ᱢᱟᱱᱮ ᱠᱟᱹᱴᱤᱡ ᱵᱷᱤᱴᱟᱵᱷᱤᱴᱤ ᱠᱚᱦᱚᱸ ᱛᱷᱚᱲᱟ ᱡᱟᱹᱥᱛᱤ ᱧᱚᱜ ᱜᱮ ᱢᱮᱱᱟᱜᱼᱟ ᱟᱛᱚ ᱟᱫᱚ ᱚᱱᱟ ᱠᱷᱟᱹᱛᱤᱨ ᱛᱮ ᱡᱚᱢᱛᱮ ᱡᱚᱢ ᱛᱮᱦᱚᱸ ᱤᱱᱟᱹᱜ ᱜᱟᱱ ᱫᱚ ᱵᱟᱝ ᱪᱟᱵᱟᱜᱼᱟ ᱛᱚ ᱚᱱᱟᱛᱮ ᱚᱱᱟ ᱛᱮ ᱚ ᱚᱱᱟᱛᱮ ᱠᱟᱹᱴᱤᱡ ᱱᱟᱦᱟᱜ ᱤᱭᱟᱹ ᱠᱚ ᱟᱹᱠᱷᱨᱤᱧ ᱠᱤᱨᱤᱧ ᱠᱚ ᱟᱨᱠᱤ ᱡᱟᱹᱥᱛᱤ ᱜᱮ ᱦᱟᱜ ᱦᱩᱭᱩᱜ ᱦᱩᱸ ᱻ ᱚᱱᱟ ᱠᱚ ᱤᱭᱟᱹᱛᱮ ᱟᱨᱜᱮ
ᱦᱩᱜ ᱩ ᱛᱚᱲᱟ ᱠᱚᱫᱚ ᱯᱮ ᱜᱤᱰᱤ ᱠᱮᱫᱟ ᱥᱮ ᱵᱟᱝ
ᱥᱚᱵᱡᱤ ᱠᱚᱫᱚ ᱦᱟᱜ ᱵᱟᱫᱽ ᱵᱟᱲᱟᱭ ᱦᱩᱭᱩᱜ ᱜᱮᱭᱟ ᱪᱟᱨᱦᱟ ᱠᱚᱫᱚ ᱜᱤᱰᱤ ᱵᱟᱲᱟ ᱠᱟᱛᱮᱫ ᱦᱟᱜ ᱠᱟᱹᱴᱤᱡ ᱨᱚᱦᱚᱭ ᱞᱮᱠᱟ ᱫᱚ ᱡᱩᱛᱮᱫ ᱢᱮᱱᱫᱟᱞᱤᱧ ᱪᱟᱨᱟ ᱠᱚᱫᱚ ᱜᱤᱰᱤ ᱵᱟᱲᱟ ᱦᱩᱭ ᱠᱟᱛᱮᱫ ᱱᱟᱜ ᱨᱚᱦᱚᱭ ᱞᱮᱠᱟ ᱫᱚ ᱱᱟᱜ ᱡᱩᱛ ᱦᱮᱡ ᱮᱱᱟ ᱛᱚ ᱦᱚᱜᱼᱚᱭ ᱥᱮᱨᱢᱟ ᱠᱷᱚᱱᱟᱜ ᱜᱮ ᱫᱟᱜ, ᱫᱟᱜ ᱵᱟᱹᱱᱩᱜ ᱛᱮ ᱟᱨᱠᱤ ᱛᱷᱚᱲᱟ ᱵᱟᱝ ᱤᱭᱟᱹ ᱧᱚᱜ ᱠᱟᱱᱟ
ᱪᱮᱫ ᱵᱤᱱ ᱢᱮᱱᱮᱜᱼᱟ
ᱵᱮᱱᱟᱣ
ᱦᱮᱸ ᱢᱮᱱᱟᱜ ᱜᱮᱭᱟ ᱚᱱᱟ ᱠᱚᱫᱚ ᱱᱟᱦᱟᱜ ᱟᱫᱚ ᱵᱚᱞᱮ ᱢᱮᱱᱟᱜ ᱜᱮᱭᱟ ᱢᱮᱱᱟᱜ ᱜᱮᱭᱟ ᱟᱫᱚ ᱢᱟᱱᱮ ᱪᱟᱨᱟ ᱠᱚ ᱪᱟᱨᱟ, ᱪᱟᱨᱟ ᱠᱚᱫᱚ ᱱᱟᱜ ᱠᱟᱹᱴᱤᱡ ᱧᱚᱜ ᱜᱮᱭᱟ ᱛᱚ ᱟᱹᱰᱤ ᱫᱚ ᱵᱟᱝ ᱞᱟᱹᱴᱩᱣᱟ ᱛᱚ ᱚᱱᱟ ᱠᱚ ᱤᱭᱟᱹ ᱛᱮᱜᱮ ᱱᱟᱦᱟᱜ ᱠᱚᱭᱮᱴᱟ ᱫᱤᱱ ᱫᱚᱠᱚ ᱛᱟᱭᱱᱚᱢ ᱧᱚᱜ ᱠᱟᱫᱟ ᱟᱨᱠᱤ ᱱᱤᱛᱚᱜ ᱫᱚ ᱠᱮᱵᱚᱞ ᱱᱟᱦᱟᱜ ᱠᱷᱮᱛ ᱠᱚ ᱥᱤ ᱵᱟᱲᱟ ᱞᱟᱹᱜᱤᱜ ᱠᱚ ᱯᱚᱨᱤᱥᱛᱷᱤᱛᱤ ᱠᱚ ᱦᱟᱛᱟᱣ ᱵᱟᱲᱟ ᱮᱫᱟ ᱠᱤᱪᱷᱩ ᱠᱤᱪᱷᱩ ᱡᱟᱭᱜᱟ ᱫᱚᱠᱚ ᱥᱤᱧ ᱚᱫᱟ ᱟᱨᱠᱤ ᱛᱚ ᱟᱯᱮ ᱥᱮᱫ ᱫᱚ ᱪᱟᱥᱵᱟᱥ ᱫᱚ ᱢᱟᱱᱮ ᱚᱠᱟ ᱞᱮᱠᱟ ᱢᱟᱱᱮ ᱜᱟᱹᱰᱤ ᱛᱮᱜᱮ ᱯᱮ ᱥᱤ ᱵᱟᱲᱟ ᱚᱪᱚᱭᱟ ᱥᱮ ᱱᱤᱝᱠᱟ ᱰᱟᱝᱨᱟ ᱱᱟᱦᱮᱞ ᱠᱚᱛᱮ
ᱟᱨ ᱱᱚᱛᱮ ᱫᱚ ᱡᱷᱚᱛᱚ ᱦᱚᱲ ᱜᱮ ᱰᱟᱝᱨᱤ ᱱᱟᱦᱮᱞ ᱛᱮᱫᱚ ᱵᱟᱠᱚ ᱥᱤ ᱦᱚᱪᱚᱭᱟ ᱴᱟᱠᱴᱟᱨ ᱠᱚᱛᱮ ᱠᱚ ᱜᱟᱹᱰᱤ ᱛᱮ ᱡᱟᱦᱟᱢ ᱢᱮᱱ ᱠᱮᱫ ᱤᱭᱟᱹ ᱠᱟᱛᱮᱜ ᱰᱟᱝᱨᱟ ᱛᱮᱦᱚᱸ ᱠᱚ ᱥᱤ ᱜᱮᱭᱟ ᱡᱟᱦᱟᱭ ᱨᱮᱱ ᱦᱮᱱᱟᱜ ᱠᱚᱣᱟ ᱟᱨ ᱱᱮᱛᱟᱨ ᱫᱚ ᱵᱟᱠᱚ ᱟᱹᱥᱩᱞᱮᱫ ᱠᱚᱣᱟ ᱰᱟᱹᱝᱨᱤ ᱠᱚᱦᱚᱸ
ᱦᱩᱸ ᱟᱞᱮ ᱥᱮᱫ ᱫᱚ ᱱᱟᱦᱟᱜ ᱩᱱᱠᱩ ᱰᱟᱝᱨᱤ ᱯᱟᱝᱨᱤ ᱠᱚᱫᱚ ᱟᱹᱰᱤ ᱡᱩᱨ ᱜᱮᱠᱚ ᱱᱟᱦᱟᱜ ᱠᱚ ᱟᱹᱥᱩᱞᱮᱫ ᱠᱚᱫᱚ
ᱚ ᱟᱫᱚ ᱟᱹᱥᱩᱞ ᱫᱚ ᱟᱹᱥᱩᱞ ᱟᱫᱚ ᱡᱚᱛᱚ ᱦᱚᱲ ᱴᱟᱠᱴᱟᱨ ᱛᱮᱜᱮ ᱠᱚ ᱤᱭᱟᱹ ᱦᱚᱪᱚᱭᱟ ᱢᱤᱫ ᱜᱷᱟᱹᱲᱤᱡ ᱛᱤ ᱦᱩᱭᱩᱜ-ᱟ ᱰᱟᱝᱨᱤ ᱛᱮᱫᱚ ᱫᱚᱢᱮ ᱛᱟᱲᱟᱢ ᱦᱳᱭᱳᱜᱼᱟ᱾ ᱵᱟᱵᱟ ᱦᱚᱸ ᱞᱟᱹᱭᱟᱭ ᱤᱧ ᱫᱚᱢᱮᱧ ᱞᱟᱸᱜᱟᱜᱼᱟ ᱵᱟᱝ ᱤᱭᱟᱹᱭ ᱦᱳᱭᱳᱜ-ᱟ, ᱟᱞᱮ ᱦᱚᱸ ᱴᱟᱠᱛᱟᱨ ᱛᱮᱜᱮ ᱞᱮ ᱥᱤ ᱦᱚᱪᱚᱭ ᱜᱮᱭᱟ᱾
ᱟᱪᱪᱷᱟ ᱦᱮᱸ ᱮᱱᱛᱮᱫ ᱱᱮᱛᱟᱨ ᱫᱚ ᱚᱱᱟᱜᱮ ᱪᱟᱞᱟᱜ ᱠᱟᱱᱟ ᱡᱮᱦᱩᱛᱩ ᱚᱱᱟ᱾ ᱟᱰᱮᱯᱟᱥᱮ ᱨᱮᱱ ᱡᱩᱫᱤ ᱦᱚᱲ ᱡᱷᱚᱛᱚ ᱦᱚᱲ ᱡᱩᱫᱤ ᱠᱚ ᱥᱤ ᱞᱚᱥᱚᱜ ᱠᱟᱛᱮᱜ ᱠᱚ ᱨᱚᱦᱚᱭ ᱞᱮᱠᱷᱟᱡ, ᱟᱯᱱᱟᱨᱟᱜ ᱜᱮ ᱱᱟᱦᱟᱜ ᱛᱟᱭᱱᱚᱢᱚᱜ-ᱟ, ᱟᱫᱚ
ᱯᱷᱟᱸᱠᱟ ᱠᱚᱦᱚᱸ ᱵᱟᱝ ᱧᱟᱢᱚᱜᱼᱟ ᱵᱟᱹᱫ ᱠᱷᱮᱛ ᱠᱚᱠᱚ ᱛᱟᱞᱟ ᱠᱟᱜᱼᱟ ᱵᱟᱹᱭᱦᱟᱹᱲ ᱠᱷᱮᱛ ᱦᱟᱱᱮ ᱛᱟᱞᱟ ᱛᱟᱞᱟᱨᱮ ᱠᱷᱮᱛ ᱛᱟᱦᱮᱱᱟ ᱟᱨᱦᱚᱸ ᱱᱟᱜ ᱠᱷᱟᱡ ᱡᱩᱫᱤ ᱠᱚ ᱛᱟᱞᱟ ᱠᱟᱛᱟᱢᱟ ᱪᱤᱠᱟᱹ ᱞᱮᱠᱟᱛᱮᱢ ᱥᱤ ᱦᱚᱪᱚᱭᱟ ᱚᱱᱠᱩ ᱥᱟᱶ ᱛᱮᱜᱮ ᱨᱚᱦᱚᱭ ᱫᱚ᱾ ᱤᱭᱟᱹᱜᱼᱟ ᱨᱚᱦᱚᱭ ᱦᱳᱭᱳᱜᱼᱟ᱾
ᱦᱮᱸ ᱮᱱᱛᱮ ᱢᱟ ᱵᱟᱠᱷᱟᱡ ᱯᱚᱨᱮᱛᱮ ᱨᱚᱦᱚᱭ ᱞᱮᱠᱷᱟᱡ ᱠᱟᱹᱴᱤᱡ᱾ ᱠᱚᱢ ᱧᱚᱜ ᱦᱩᱭ ᱞᱮᱱᱠᱷᱟᱱ ᱛᱚᱠᱷᱚᱱ ᱚᱱᱟ ᱞᱟᱹᱜᱤᱫ ᱟᱨᱦᱚᱸ ᱢᱚᱱ ᱠᱚ ᱛᱷᱚᱲᱟ ᱠᱟᱹᱴᱤᱡ ᱡᱩᱫᱟᱹ ᱧᱚᱜ ᱟᱹᱭᱠᱟᱹᱜᱼᱟ᱾
ᱦᱮᱸ ᱚᱱᱟ ᱢᱟ ᱠᱟᱛᱷᱟ ᱠᱟᱱ ᱜᱮᱛᱟᱦᱞᱮ ᱟᱯᱮᱥᱮᱫ ᱫᱚ ᱪᱮᱫ ᱦᱩᱲᱩ ᱠᱚᱯᱮ ᱨᱚᱦᱚᱭ ᱜᱮᱭᱟ ᱱᱚᱝᱠᱟ? ᱤᱭᱟᱹ ᱠᱚ
ᱟᱞᱮ ᱫᱚ ᱱᱟᱦᱟᱜ ᱱᱤᱭᱟᱹ ᱡᱚᱠᱷᱚᱡ ᱫᱚ ᱱᱟᱦᱟᱜ ᱱᱚᱜᱼᱚᱭ ᱡᱮᱴᱟ ᱠᱚ ᱢᱮᱛᱟᱜ ᱠᱟᱱᱟ ᱵᱤᱵᱤ ᱮᱜᱟᱨᱚ ᱟᱨ ᱠᱤᱪᱷᱩ ᱠᱤᱪᱷᱩ ᱦᱚᱲ ᱫᱚ ᱱᱟᱜ ᱡᱮ, ᱠᱤᱪᱷᱩ ᱠᱤᱪᱷᱩ ᱦᱚᱲ ᱫᱚ ᱱᱟᱜ ᱡᱚᱢ ᱞᱟᱹᱜᱤᱫ ᱚᱱᱟ ᱥᱚᱨᱱᱚ ᱦᱩᱲᱩ ᱜᱮᱠᱚ ᱨᱚᱦᱚᱭᱟ ᱢᱚᱴᱟ ᱥᱚᱨᱱᱚ᱾ ᱟᱨ ᱡᱩᱫᱤ ᱟᱵᱤᱱ ᱵᱤᱱ ᱢᱮᱱᱞᱮᱠᱷᱟᱡ ᱡᱮ ᱟᱹᱠᱷᱨᱤᱧ ᱪᱮᱫ ᱵᱤᱱ ᱢᱮᱱᱮᱜᱼᱟ?
ᱢᱚᱴᱟ ᱥᱚᱨᱱᱚ ᱫᱚ ᱪᱮᱜᱠᱟᱱᱟ, ᱟᱞᱮ ᱥᱮᱫ ᱢᱟ ᱦᱮᱞᱳ ᱦᱮᱞᱳ ᱦᱮᱞᱳ
ᱦᱮᱞᱳ
ᱦᱮᱞᱳ
ᱦᱮᱞᱳ
ᱵᱟᱵᱤᱱ ᱟᱸᱡᱚᱢ ᱫᱟ?
ᱵᱟᱝ ᱟᱸᱡᱚᱢ ᱧᱟᱢᱚᱜ ᱠᱟᱱ ᱛᱟᱦᱮᱱᱟ ᱠᱟᱹᱴᱤᱡ ᱟᱫᱚ ᱱᱤᱛᱚᱜ ᱟᱸᱡᱚᱢᱚᱜ ᱠᱟᱱᱟ, ᱢᱟ ᱞᱮ ᱵᱤᱱ ᱪᱮᱫ ᱵᱤᱱ ᱢᱮᱱᱮᱫ ᱠᱟᱱ ᱛᱟᱦᱮᱱᱟ?
ᱢᱮᱱᱮᱫ ᱛᱟᱦᱮᱱ ᱢᱚᱴᱟ ᱦᱳᱞᱚ ᱫᱚ ᱪᱮᱫᱠᱟ ᱠᱚ ᱢᱮᱛᱟᱜᱼᱟ᱾ ᱤᱧ ᱤᱭᱟᱹ ᱚᱱᱠᱟ ᱤᱞᱮᱵᱷᱮᱱ
ᱵᱟ ᱵᱟᱝ ᱤᱞᱤᱵᱷᱮᱱ ᱫᱚ ᱵᱟᱝ ᱢᱟᱱᱮ ᱱᱤᱭᱟᱹ ᱫᱚ ᱠᱟᱹᱴᱤᱡ ᱛᱷᱚᱲᱟ ᱜᱟᱱ ᱡᱮᱞᱤᱧ ᱧᱚᱜ ᱜᱮᱭᱟ, ᱟᱨ ᱛᱷᱚᱲᱟ ᱱᱤᱭᱟᱹ ᱦᱩᱲᱩ ᱫᱚ ᱢᱚᱴᱟ ᱧᱚᱜ ᱜᱮᱭᱟ, ᱟᱨ ᱡᱮᱴᱟ ᱞᱤᱧ ᱞᱟᱹᱭ ᱠᱮᱜ ᱵᱤᱵᱤ ᱮᱜᱟᱨᱚ ᱚᱱᱟ ᱫᱚ ᱠᱟᱹᱴᱤᱡ ᱧᱚᱜ ᱜᱮᱭᱟ ᱟᱨᱠᱤ᱾
ᱦᱮᱸ ᱚᱱᱟ ᱫᱚᱞᱤᱧ ᱵᱩᱡ ᱠᱮᱫᱟ ᱡᱟᱦᱟᱸ ᱥᱚᱱᱱᱚ ᱵᱮᱱ ᱢᱮᱱ ᱠᱮᱫ ᱚᱱᱟ ᱵᱮᱱ ᱢᱮᱱᱠᱮᱫ ᱢᱚᱴᱟ ᱢᱩᱴᱟ ᱥᱚᱨᱱᱚ ᱚᱱᱟᱜᱮ ᱵᱟᱹᱞᱤᱧ ᱵᱩᱡᱷᱟᱹᱣ ᱫᱟᱲᱮᱭᱟᱫᱟ᱾
ᱛᱚ ᱚᱱᱟᱫᱚ ᱠᱟᱹᱴᱤᱡ ᱞᱟᱹᱴᱩ ᱧᱚᱜ ᱜᱮᱭᱟ ᱚᱱᱟ ᱡᱮᱴᱟ ᱵᱮᱱ ᱵᱩᱡᱷᱟᱹᱣ ᱠᱮᱫᱟ ᱥᱮ ᱵᱟᱝ ᱚᱱᱟ ᱦᱩ ᱟᱮᱯᱮᱥᱮᱫ ᱡᱮᱴᱟ ᱠᱚ ᱨᱚᱦᱚᱭ ᱵᱟᱲᱟᱭᱟᱼᱟ ᱚᱱᱟ ᱦᱩ ᱠᱟᱹᱴᱤᱡ ᱱᱤᱭᱮ ᱫᱚ ᱡᱤᱞᱤᱧ ᱧᱚᱜ ᱜᱮᱭᱟ ᱡᱚᱢ ᱵᱟᱲᱟ ᱦᱚᱸ ᱠᱟᱹᱴᱤᱡ ᱢᱚᱡᱽ ᱜᱮ ᱵᱩᱡᱷᱟᱹᱜᱼᱟ ᱟᱨ ᱡᱮᱴᱟ ᱨᱚᱦᱚᱭ ᱵᱟᱲᱟᱭᱮᱫ ᱞᱟᱹᱭ ᱟᱨ ᱚᱱᱟ ᱫᱚ ᱠᱟᱹᱴᱤᱡ ᱠᱟᱹᱴᱤᱡ ᱧᱚᱜ ᱜᱮᱭᱟ ᱟᱨ ᱚᱱᱟ ᱫᱚ ᱟᱠᱷᱨᱤᱧ ᱞᱟᱹᱜᱤᱫ ᱠᱷᱟᱡ ᱫᱚ ᱴᱷᱤᱠ᱾
ᱦᱮᱸ
ᱛᱚ ᱟᱞᱮ ᱥᱮᱫ ᱫᱚ ᱱᱟᱜᱷ ᱚᱱᱟ ᱠᱚ ᱡᱤᱱᱤᱥ ᱫᱚ ᱟᱞᱮ ᱥᱮᱫ ᱫᱚ ᱱᱟᱜᱷ ᱚᱱᱟ ᱠᱚᱫᱚ ᱟᱹᱰᱤ ᱫᱚᱢᱮ ᱜᱮᱠᱚ ᱪᱟᱥ ᱵᱟᱲᱟᱭᱟ ᱟᱯᱮ ᱥᱮᱫ ᱫᱚ ᱱᱟᱜᱷ ᱢᱤᱫᱴᱮᱡ ᱦᱩᱲᱩ ᱜᱮᱠᱚ ᱨᱚᱦᱚᱭ ᱵᱟᱲᱟᱭᱟ?
ᱵᱟᱝ ᱟᱞᱮ ᱥᱮᱫ ᱫᱚ ᱟᱹᱰᱤ ᱨᱚᱠᱚᱢ ᱦᱳᱲᱳ ᱟᱞᱮ ᱜᱮ ᱡᱮᱢᱚᱱ ᱞᱮ ᱨᱚᱦᱚᱭ ᱜᱮᱭᱟ ᱥᱚᱨᱱᱚ ᱞᱮ ᱨᱚᱦᱚᱭ ᱜᱮᱭᱟ ᱟᱨ ᱵᱤᱵᱤ ᱮᱜᱟᱨᱚ ᱟᱨ ᱯᱟᱭᱮᱥ ᱦᱳᱲᱳ
ᱦᱮᱸ ᱯᱟᱭᱮᱥ ᱦᱳᱲᱳ ᱫᱚ ᱟᱞᱮ ᱥᱮᱫ ᱫᱚ ᱱᱟᱜᱷ ᱵᱟᱠᱚ ᱨᱚᱦᱚᱭᱟ ᱚᱱᱮ ᱡᱤᱨᱟᱹ ᱦᱳᱲᱳ ᱠᱚ ᱢᱮᱛᱟᱜ ᱠᱟᱱᱟ ᱠᱟᱹᱴᱤᱡ ᱠᱟᱹᱴᱤᱡ ᱱᱤᱪᱦᱤᱪ ᱱᱤᱱᱦᱤᱪ᱾ ᱚᱱᱮ ᱠᱚᱛᱷᱟ ᱡᱤᱨᱟᱹ ᱢᱚᱥᱞᱟ ᱞᱮᱠᱟ ᱡᱮᱴᱟ ᱵᱚᱱ ᱢᱮᱛᱟᱜ ᱠᱟᱱᱟ ᱚᱱᱮ ᱚᱱᱠᱟ ᱠᱟᱹᱴᱤᱡ ᱠᱟᱹᱴᱤᱡ ᱜᱮᱭᱟ ᱛᱚ ᱚᱱᱮ ᱚᱱᱟ ᱠᱚ
ᱦᱮᱞᱳ
ᱦᱩᱸ ᱞᱟᱹᱭ ᱵᱤᱱ᱾
ᱦᱮᱞᱚ
ᱦᱮᱸ ᱞᱟᱹᱭ ᱵᱤᱱ ᱟᱸᱡᱚᱢ ᱫᱟ ᱞᱤᱧ᱾
ᱩᱸᱻ
ᱛᱚ ᱢᱮᱱᱮᱫ ᱠᱟᱱᱟ ᱞᱤᱧ ᱟᱯᱮᱥᱮᱫ ᱫᱚ ᱱᱟᱦᱟᱜ ᱢᱤᱫ ᱤᱭᱮ ᱜᱮ ᱱᱟᱦᱟᱜ ᱢᱤᱫ ᱥᱮᱨᱢᱟ ᱨᱮᱜᱮ ᱢᱤᱫ ᱫᱷᱟᱣ ᱜᱮ ᱦᱩᱲᱩ ᱠᱚ ᱨᱚᱦᱚᱭᱟ ᱵᱟᱝ?
ᱦᱮᱸ। ᱟᱨ ᱟᱯᱮ ᱥᱮᱫ ᱫᱚ?
ᱟᱞᱮᱥᱮᱫ ᱫᱚ ᱱᱟᱦᱟᱜ ᱵᱟᱨ ᱫᱷᱟᱣ ᱠᱚ ᱨᱚᱦᱚᱭᱟ᱾
ᱩᱸ ᱢᱟᱱᱮ ᱠᱤᱪᱷᱩ ᱫᱤᱱ ᱞᱟᱦᱟ ᱠᱚ ᱵᱟᱜᱟᱣ ᱥᱟᱢᱴᱟᱣ ᱜᱮᱫᱟ ᱦᱩᱲᱩ᱾
ᱦᱮᱸ ᱦᱮᱸ ᱦᱟ. ᱭ ᱦᱟ. ᱭ ᱚᱱᱟ ᱠᱚ ᱥᱟᱢᱴᱟᱣ ᱵᱟᱲᱟ ᱠᱟᱛᱮ ᱠᱟᱛᱮᱫ ᱱᱟᱦᱟᱜ ᱱᱚᱜᱼᱚᱭ ᱮᱨ ᱨᱟᱯᱷᱚᱨ ᱠᱚ ᱦᱩᱭᱱᱟ ᱪᱟᱨᱟ ᱠᱚᱣᱟᱜ ᱱᱟᱦᱟᱜ ᱱᱤᱼ ᱱᱤᱭᱟᱹ ᱦᱩᱲᱩ ᱠᱚ ᱨᱚᱦᱚᱭᱟ
ᱟᱞᱮ ᱥᱮᱫ ᱦᱚᱲ ᱫᱚᱠᱚ ᱨᱚᱦᱚᱭ ᱜᱮᱭᱟ ᱟᱞᱮ ᱟᱛᱩ ᱨᱮᱫᱚ ᱩᱱᱟᱹᱜ ᱵᱟᱠᱚ ᱨᱚᱦᱚᱭ ᱜᱮᱭᱟ ᱟᱫᱚ ᱚᱱᱠᱟᱱ ᱡᱟᱭᱜᱟ ᱫᱚᱨᱠᱟᱨᱚᱜᱼᱟ ᱥᱮ ᱡᱟᱦᱟᱸᱞᱮ ᱥᱳᱞ ᱠᱷᱮᱛ ᱢᱟᱱᱮ ᱫᱟᱜ ᱠᱚ ᱛᱚᱸᱟᱜ ᱛᱟᱦᱮᱱᱟ ᱱᱮᱛᱟᱨ ᱫᱤᱱ ᱦᱚᱸ
ᱟᱫᱚ ᱚᱱᱠᱟᱱᱟᱜ ᱫᱚ ᱵᱟᱹᱱᱩᱜ ᱜᱮᱭᱟ᱾
ᱟᱪᱪᱷᱟ᱾
ᱦᱩᱸᱻ
ᱛᱚ ᱟᱯᱮ ᱥᱮᱫ ᱫᱚ ᱛᱟᱦᱚᱞᱮ ᱱᱟᱦᱟᱜ ᱫᱟᱜ ᱠᱚᱨᱮᱱᱟᱜ ᱫᱚ ᱛᱷᱚᱲᱟ ᱜᱟᱱ ᱤᱭᱟᱹ ᱧᱚᱜ ᱜᱮᱭᱟ ᱥᱮ ᱪᱮᱫ
ᱩᱸᱻ ᱥᱤᱨᱢᱟ ᱟᱸᱥ ᱪᱟᱥ ᱛᱟᱞᱮ᱾
ᱟᱫᱚ ᱠᱮᱱᱮᱞ ᱫᱟᱜ ᱠᱚᱠᱚ ᱟᱲᱟᱜᱽ ᱜᱮᱭᱟ ᱵᱟᱝ ᱟᱞᱮᱥᱮᱫ ᱫᱚ ᱢᱤᱱᱤ ᱠᱚᱫᱚ ᱵᱟᱹᱱᱩᱜᱼᱟ᱾
ᱟᱪᱪᱷᱟ ᱟᱪᱪᱷᱟ᱾ ᱛᱟᱞᱦᱮ ᱢᱟ ᱠᱟᱹᱴᱤᱡ ᱟᱯᱮ ᱥᱮᱫ ᱢᱟ ᱧᱩ ᱫᱟᱜ ᱠᱚᱦᱚᱸ ᱠᱟᱹᱴᱤᱡ ᱦᱟᱨᱚᱱ ᱧᱚᱜ ᱜᱮ
ᱧᱩ ᱫᱟᱜ ᱠᱚᱛᱮ ᱫᱚ ᱤᱭᱟᱹ ᱵᱟᱹᱱᱩᱜ ᱛᱟᱞᱮᱭᱟ ᱚᱱᱟᱜᱮ᱾ ᱤᱭᱟᱹ ᱨᱮᱫᱚ ᱟᱱᱟᱴ ᱨᱮᱫᱚ ᱵᱟᱞᱮ ᱯᱟᱲᱟᱜ ᱜᱮᱭᱟ ᱟᱞᱮ ᱟᱛᱚ ᱨᱮᱜᱮ ᱛᱤᱱᱟᱹᱜ ᱯᱮᱭᱟ ᱯᱩᱱᱭᱟ ᱠᱚᱞ ᱦᱮᱱᱟᱜᱼᱟ ᱛᱟᱯᱚᱨᱮ ᱥᱟᱵᱽᱢᱟᱨᱥᱟᱞ ᱦᱮᱱᱟᱜᱼᱟ᱾
ᱟᱪᱪᱷᱟ ᱟᱪᱪᱷᱟ ᱠᱟᱹᱴᱤᱡ ᱛᱟᱦᱚᱞᱮ ᱟᱯᱮ ᱥᱮᱫ ᱫᱚ ᱱᱟᱦᱱᱟᱜ᱾ ᱫᱟᱜ ᱠᱚᱨᱮᱱᱟᱜ ᱫᱚ ᱠᱟᱹᱴᱤᱡ ᱠᱚᱞ ᱠᱚᱫᱚ ᱱᱟᱦᱟᱜ ᱟᱹᱛᱩ ᱨᱮᱜᱮ ᱢᱮᱱᱟᱜᱼᱟ ᱵᱟᱝ᱾ ᱯᱟᱨᱥᱚᱱᱟᱞ ᱢᱟᱱᱮ ᱚᱲᱟᱜ ᱚᱲᱟᱜ ᱠᱚᱛᱮᱫ ᱫᱚ ᱵᱟᱹᱱᱩᱜᱼᱟ?
ᱵᱟᱝ ᱚᱲᱟᱜ ᱚᱲᱟᱜ ᱠᱚᱫᱚ ᱵᱟᱹᱱᱩᱜ ᱜᱮᱭᱟ ᱟᱞᱮ ᱟᱛᱚ ᱨᱮᱫᱚ ᱩᱱᱟᱹᱜ ᱫᱚ ᱵᱟᱝᱠᱚ ᱤᱭᱟᱹᱭ ᱜᱮᱭᱟ ᱢᱟᱱᱮ ᱪᱟᱹᱠᱨᱤ ᱵᱟᱹᱠᱨᱤ ᱵᱟᱠᱚ ᱪᱟᱹᱠᱨᱤ ᱵᱟᱹᱠᱨᱤ ᱜᱮᱭᱟ ᱥᱮ ᱛᱟᱦᱞᱮ ᱱᱚᱝᱠᱟ ᱜᱮ ᱡᱚᱛᱚ ᱦᱚᱲᱟᱜ ᱚᱱᱟ ᱠᱚᱞᱨᱮ ᱡᱟᱦᱟᱸ ᱥᱚᱨᱩᱨᱠᱟᱨ ᱛᱷᱮᱠᱮ ᱠᱚ ᱠᱚᱨᱟᱣ ᱟᱠᱟᱫᱟ ᱚᱸᱰᱮ ᱜᱮ ᱫᱟᱜ ᱞᱳ ᱠᱚ ᱦᱩᱭᱩᱜ ᱜᱮᱭᱟ ᱟᱨ ᱚᱱᱠᱟ ᱵᱟᱨᱭᱟ ᱚᱲᱟᱜ ᱫᱚᱠᱚ ᱡᱩᱛ ᱠᱟᱫᱟ ᱢᱟᱱᱮ ᱩᱱᱠᱩ ᱫᱚ ᱠᱟᱹᱴᱤᱡ ᱯᱚᱨᱤᱵᱟᱨ ᱠᱟᱹᱴᱤᱡ ᱵᱷᱟᱜᱤ ᱜᱮ ᱛᱟᱠᱚᱣᱟ ᱠᱟᱹᱴᱤᱡ ᱦᱟᱭᱯᱷᱟᱭ ᱜᱮ ᱛᱟᱠᱚᱣᱟ ᱛᱟᱦᱞᱮ ᱠᱚ ᱵᱮᱱᱟᱣ ᱠᱟᱱ ᱟᱠᱚ ᱚᱲᱟᱜ ᱨᱮ
ᱟᱞᱮ ᱥᱮᱫ ᱫᱚ ᱱᱟᱦᱟᱜ ᱚᱱᱠᱟ ᱫᱚ ᱵᱟᱝ ᱢᱟᱱᱮ ᱠᱤᱪᱷᱩᱴᱟ ᱦᱚᱲ ᱫᱚ ᱟᱨᱠᱤ ᱚᱠᱚᱭ ᱠᱚᱣᱟᱜ ᱫᱷᱩᱨᱞᱮ ᱫᱚ ᱢᱤᱫ ᱵᱟᱨ ᱦᱚᱲᱟᱜ ᱜᱮ ᱵᱟᱹᱱᱩᱜ-ᱟ ᱵᱟᱠᱷᱟᱡ ᱫᱚ ᱱᱟᱦᱟᱜ ᱯᱨᱟᱭ ᱦᱚᱲᱟᱜ ᱜᱮ ᱚᱲᱟᱜ ᱚᱲᱟᱜ ᱠᱚᱛᱷᱮ ᱜᱮ ᱢᱮᱱᱟᱜ-ᱟ ᱟᱨ ᱱᱤᱝᱠᱟᱹ ᱠᱩᱞᱦᱤ ᱠᱚᱨᱮ ᱦᱚ ᱪᱷᱟᱴᱠᱟ ᱠᱚᱨᱮ ᱦᱚ ᱢᱮᱱᱟᱜ ᱜᱮᱭᱟ ᱱᱤᱠᱟᱹ ᱵᱟᱨᱭᱟ ᱯᱮᱭᱟ ᱢᱮᱱᱟᱜ-ᱟ ᱚᱱᱟ ᱫᱚ ᱡᱟᱦᱟᱭ ᱵᱟᱨᱦᱮ ᱠᱷᱚᱱᱟᱜ ᱫᱷᱚᱨᱟ... ᱵᱟᱵᱤᱱ ᱦᱮᱡ ᱮᱱᱟ ᱛᱚ ᱦᱚᱲᱟᱜ ᱚᱲᱟᱜ ᱨᱮᱫᱚ ᱵᱟᱵᱤᱱ ᱵᱚᱞᱚᱜ-ᱟ ᱫᱟᱜ ᱧᱩ ᱠᱚᱫᱚ ᱦᱟᱜ ᱚᱱᱟ ᱠᱚ ᱠᱷᱟᱹᱛᱤᱨ ᱛᱮ ᱟᱨᱠᱤ ᱟᱨ ᱵᱟᱠᱷᱟᱡ ᱫᱚ ᱯᱨᱟᱭ ᱞᱮᱠᱟ ᱦᱚᱲᱟᱜ ᱟᱨᱠᱤ ᱚᱲᱟᱜ ᱵᱷᱤᱛᱨᱤ ᱨᱮᱜᱮ ᱢᱮᱱᱟᱜ ᱩᱱᱠᱩ ᱯᱟᱨᱥᱚᱱᱟᱞ ᱜᱮ ᱠᱚ ᱵᱤᱫ ᱵᱟᱲᱟ ᱟᱠᱟᱜ-ᱟ
ᱟᱞᱮᱥᱮᱫ ᱢᱟ ᱯᱟᱨᱥᱚᱱᱟᱞᱤ ᱡᱩᱫᱤᱢ ᱵᱤᱫ ᱦᱚᱪᱚᱭᱟ ᱚᱱᱮ ᱟᱹᱰᱤ ᱜᱟᱱ ᱴᱟᱠᱟ ᱠᱚ ᱦᱟᱛᱟᱣ ᱠᱚᱢ ᱨᱚᱠᱚᱢ ᱥᱟᱭ ᱥᱚᱛᱚᱨ ᱦᱟᱡᱟᱨ ᱠᱚ ᱦᱟᱛᱟᱣ ᱜᱮᱭᱟ
ᱟᱪᱪᱷᱟ ᱟᱪᱪᱷᱟ ᱟᱞᱮᱥᱮᱫ ᱥᱟᱭᱴ ᱥᱚᱛᱚᱨ ᱫᱚ ᱵᱟᱠᱚ ᱦᱟᱡᱟᱨ-ᱟ ᱚᱱᱠᱟ ᱪᱚᱞᱤᱥ ᱯᱚᱭᱛᱟᱞᱤᱥ ᱨᱮᱜᱮ ᱦᱩᱭᱩᱜ-ᱟ ᱟᱨᱠᱤ ᱟᱫᱚ ᱦᱟᱱᱟᱜ ᱡᱚᱛᱚ ᱦᱚᱲ ᱜᱮᱵᱮᱱ ᱧᱮᱞ ᱧᱮᱞ ᱛᱮᱜᱮ ᱦᱟᱸᱜ ᱠᱚ ᱤᱭᱟᱹᱭ ᱮᱫᱟ ᱩᱱᱠᱩᱣᱟᱜ ᱢᱮᱱᱟᱜ ᱛᱟᱠᱚᱣᱟ ᱚᱲᱟᱜ ᱵᱷᱤᱛᱤᱨ ᱨᱮ ᱟᱵᱚ ᱦᱚᱸ ᱵᱚᱱ ᱵᱟᱹᱭᱥᱟᱹᱣ ᱚᱪᱚᱭᱟ ᱡᱟᱦᱟᱱᱟᱜ ᱟᱹᱠᱷᱨᱤᱧ ᱵᱟᱹᱠᱷᱨᱤᱧ ᱠᱟᱛᱮᱫ ᱪᱟᱥ-ᱵᱟᱥ ᱵᱟᱲᱟ ᱠᱟᱛᱮᱫ ᱚᱱᱮ ᱚᱱᱠᱟ ᱠᱟᱹᱴᱤᱡ
ᱦᱮ ᱚᱱᱟ ᱢᱟ ᱠᱚᱢ ᱜᱮ ᱚᱱᱟ ᱢᱟ ᱠᱚᱨᱟᱣ ᱜᱟᱱ ᱠᱚᱣᱟ ᱱᱚᱰᱮ ᱫᱟᱫᱟ ᱛᱟᱠᱚ ᱜᱮᱠᱚ ᱚᱲᱟᱜ ᱨᱮᱠᱚ ᱤᱭᱟᱹ ᱦᱚᱪᱚ ᱠᱟᱫᱟ ᱮ ᱛᱳᱨ ᱥᱮ ᱟᱥᱤ ᱞᱟᱜᱟᱣ ᱠᱟᱜ ᱠᱚᱣᱟ᱾
ᱟᱪᱪᱷᱟ ᱴᱷᱤᱠ ᱜᱮᱭᱟ ᱴᱟᱭ ᱦᱮᱸ ᱴᱟᱭᱤᱢ ᱦᱚᱸ ᱱᱟᱦᱟᱜ ᱦᱩᱭ ᱱᱟ᱾ ᱛᱚ ᱴᱷᱤᱠ ᱜᱮᱭᱟ ᱯᱚᱨᱮᱛᱮ ᱱᱟᱦᱟᱸ ᱨᱚᱯᱚᱲ ᱦᱳᱭᱳᱜ ᱠᱟᱱᱟ ᱦᱟᱜ᱾
ᱦᱮ ᱴᱷᱤᱠ ᱜᱮ᱾
ᱴᱷᱤᱠ ᱜᱮᱭᱟ ᱢᱟ ᱛᱟᱦᱚᱞᱮ᱾
ᱦᱮᱸ